ᱡᱚᱦᱟᱨ ᱜᱮ
ᱦᱳᱭ ᱡᱚᱦᱟᱨ ᱜᱮ
ᱪᱮᱫ ᱵᱤᱱ ᱪᱤᱠᱟᱹᱭᱫᱟ
ᱪᱮᱫ ᱜᱮ ᱵᱟᱹᱞᱤᱧ ᱪᱤᱠᱟᱹᱭᱮᱫᱟ ᱮᱢᱱᱤ ᱚᱲᱟᱜ ᱠᱚᱨᱮ ᱜᱮ
ᱟᱨ ᱡᱚᱢ ᱵᱟᱲᱟ ᱠᱚᱫᱚ ᱦᱩᱭᱱᱟᱥᱮ ᱵᱟᱝ
ᱡᱚᱢ ᱵᱟᱲᱟ ᱫᱚ ᱟᱹᱣᱨᱤ ᱡᱚᱢ ᱦᱩᱭᱩᱜ-ᱟ
ᱚ ᱟᱪᱪᱷᱟ ᱟᱪᱪᱷᱟ ᱟᱹᱞᱤᱧ ᱡᱚᱢ ᱡᱚᱢ ᱵᱟᱲᱟ ᱠᱚᱫᱚ ᱦᱩᱭ ᱠᱟᱱ ᱛᱟᱹᱞᱤᱧᱟ
ᱚ ᱪᱮᱫ ᱵᱤᱱ ᱡᱚᱢ ᱠᱮᱫ ᱪᱚ
ᱡᱚᱢ ᱠᱮᱫᱟᱞᱤᱧ ᱨᱚᱠᱚᱡᱽ ᱨᱟᱯᱟᱜ
ᱚ ᱨᱚᱠᱚᱡᱽ ᱨᱟᱯᱟᱜ
ᱦᱳᱭ
ᱨᱚᱠᱚᱡᱽ ᱫᱚ ᱪᱮᱫ ᱠᱟ ᱵᱤᱱ ᱨᱟᱯᱟᱜ ᱠᱮᱫ ᱠᱚᱣᱟ
ᱨᱚᱠᱚᱡᱽ ᱪᱩᱞᱦᱟᱹ ᱨᱮ ᱵᱟᱭ ᱠᱟᱛᱮ ᱨᱟᱯᱟᱜ ᱦᱩᱭ ᱠᱟᱱᱟ
ᱟᱫᱚ ᱨᱚᱠᱚᱡᱽ ᱫᱚ ᱦᱚᱯᱚᱱ ᱦᱚᱯᱚᱱ ᱠᱚ ᱦᱩᱭᱩᱜ ᱫᱚ ᱪᱩᱞᱦᱟᱹ ᱨᱮ ᱵᱟᱠᱚ ᱟᱫᱽ ᱪᱟᱵᱟ ᱞᱮᱱᱟ
ᱵᱟᱝ ᱜᱮ
ᱚ
ᱛᱟᱦᱚᱞᱮ ᱵᱮᱥ ᱵᱟᱲᱟ ᱜᱮ ᱢᱮᱱᱟᱜ ᱵᱤᱱᱟ
ᱦᱳᱭ ᱱᱤᱛᱚᱜ ᱫᱚ ᱵᱮᱥ ᱜᱮ ᱟᱹᱵᱤᱱ ᱜᱮ ᱪᱮᱫᱠᱟ
ᱟᱹᱞᱤᱧ ᱦᱚᱸ ᱵᱮᱥ ᱵᱟᱲᱟ ᱜᱮ
ᱚ ᱪᱮᱫ ᱠᱚ ᱛᱟᱦᱚᱞᱮᱵᱤᱱ ᱠᱟᱹᱢᱤ ᱵᱟᱲᱟᱭᱮᱫᱟ
ᱠᱟᱹᱢᱤ ᱫᱚ ᱦᱤᱛᱚᱜ ᱫᱚ ᱪᱟᱥᱵᱟᱥ ᱠᱚ ᱧᱮᱞ ᱦᱩᱭᱩᱜ ᱠᱟᱱᱟ ᱟᱨ ᱵᱟᱝ ᱚᱱᱟ ᱠᱚ ᱧᱮᱞ ᱵᱟᱲᱟ ᱦᱩᱭᱩᱜ ᱠᱟᱱᱟ
ᱚ
ᱛᱟᱦᱚᱞᱮ ᱪᱟᱥᱵᱟᱥ ᱠᱚ ᱛᱤᱱᱟᱹᱜ ᱛᱤᱱᱟᱹᱜ ᱥᱟᱺᱜᱤᱧ ᱨᱮᱛᱟᱵᱤᱱ
ᱪᱟᱥ ᱵᱟᱥ ᱠᱚᱫᱚ ᱦᱚᱜ-ᱚᱭ ᱟᱫᱚᱢᱟᱜ ᱠᱷᱮᱛ ᱠᱚᱫᱚ ᱥᱤ ᱦᱩᱭᱩᱜ ᱠᱟᱱᱟ
ᱟᱨ ᱟᱫᱷᱮᱜᱟᱜ ᱨᱮᱫᱚ ᱨᱚᱦᱚᱭ ᱵᱟᱲᱟ ᱦᱩᱭᱩᱜ ᱠᱟᱱᱟ ᱱᱚᱜ-ᱚᱭ ᱮᱛᱚᱦᱚᱵ ᱦᱩᱭ ᱟᱠᱟᱱᱟ ᱦᱚᱞᱟ ᱠᱷᱚᱡ ᱜᱮ
ᱫᱟᱜ ᱡᱟᱹᱲᱤ ᱠᱚ ᱛᱤᱱᱟᱹᱜ ᱛᱤᱱᱟᱹᱜ ᱥᱟᱺᱜᱤᱧᱟ ᱟᱞᱮ ᱥᱮᱫ ᱦᱚᱸ ᱨᱚᱦᱚᱭ ᱠᱚᱫᱚ ᱪᱟᱵᱟ ᱦᱩᱭᱩᱜ ᱠᱟᱱ ᱛᱟᱞᱮᱭᱟ ᱟᱫᱚ ᱠᱟᱹᱴᱤᱡ ᱥᱟᱨᱮᱡ ᱢᱮᱱᱟᱜ-ᱟ ᱟᱨ ᱵᱟᱨᱥᱤ ᱠᱷᱟᱱᱜᱮ ᱪᱟᱵᱟᱜ-ᱟ ᱦᱟᱸᱜ
ᱚ
ᱟᱞᱮᱚ ᱫᱟᱜ ᱡᱟᱹᱲᱤ ᱫᱚ ᱟᱞᱮᱥᱮᱫ ᱫᱚ ᱫᱟᱜ ᱜᱮ ᱵᱟᱭ ᱫᱟᱜ ᱮᱫᱟ ᱚᱱᱟ ᱠᱷᱟᱹᱛᱤᱨ ᱛᱮ ᱨᱚᱦᱚᱭ ᱫᱚ ᱵᱟᱝ ᱦᱩᱭᱩᱜ ᱠᱟᱱᱟ ᱢ ᱵᱮᱥ ᱠᱚᱡ ᱫᱚ ᱫᱟᱜ ᱜᱮ ᱵᱟᱹᱱᱩᱜ-ᱟ ᱠᱷᱮᱛ ᱠᱚᱨᱮ ᱪᱤᱠᱟᱹᱛᱮᱢ ᱨᱚᱦᱚᱭᱟ
ᱚᱱᱟ ᱠᱟᱛᱷᱟ ᱠᱟᱱᱟ
ᱦᱩᱸ ᱟᱯᱮ ᱫᱚ ᱟᱹᱰᱤ ᱞᱚᱜᱚᱱ ᱯᱮ ᱯᱩᱨᱟᱹᱣ ᱠᱮᱫᱟ
ᱦᱮᱸ ᱱᱚᱛᱮ ᱫᱚ ᱵᱷᱟᱞᱤ ᱜᱮ ᱫᱟᱜ ᱟ ᱞᱮᱭᱟᱭ ᱛᱚ ᱚᱱᱟ ᱠᱷᱚᱛᱤᱨ ᱛᱮ ᱞᱚᱜᱚᱱ ᱯᱩᱨᱟᱹᱜ ᱠᱟᱱᱟ
ᱚ
ᱛᱟᱞᱟᱢ ᱛᱚ ᱪᱮᱫ ᱞᱮᱠᱟ ᱫᱟᱜ ᱫᱟᱜ ᱡᱟᱹᱲᱤ ᱠᱚ
ᱫᱟᱜ ᱡᱟᱹᱲᱤ ᱫᱚ ᱦᱚᱞᱟᱭ ᱫᱟᱜ ᱞᱮᱫᱟᱭ ᱟᱨ ᱫᱚ ᱵᱟᱭ ᱫᱟᱜ ᱠᱟᱫᱟᱭ ᱩᱱᱟᱹᱜ ᱫᱚ ᱵᱟᱭ ᱫᱟᱜ ᱮᱫᱟ ᱱᱚᱛᱮ ᱫᱚ ᱠᱚᱢ ᱠᱚᱢ ᱠᱟᱹᱴᱤᱡ ᱴᱤᱯᱤ ᱴᱤᱯᱤ ᱜᱟᱱᱮ ᱡᱚᱨᱚᱭ ᱫᱟᱭ ᱟᱨᱦᱚᱸᱭ ᱯᱷᱟᱠ ᱫᱟᱭ ᱚᱱᱮ ᱦᱟᱹᱟᱹᱲᱩ ᱵᱟᱯᱞᱟ ᱫᱟᱜ ᱞᱮᱠᱟ
ᱦᱩᱸ ᱱᱚᱛᱮ ᱦᱚᱸᱛᱚ ᱵᱷᱟᱞᱮ ᱜᱮ ᱨᱤᱢᱤᱞ ᱠᱮᱫᱟᱭ ᱯᱤᱡᱽᱞᱤ ᱠᱮᱫᱟᱭ ᱟᱨᱮᱞ ᱠᱚ ᱧᱩᱨᱩ ᱵᱟᱲᱟᱭᱮᱱᱟ
ᱚ ᱟᱯᱮᱜ ᱜᱮ ᱛᱟᱦᱚᱞᱮ ᱟᱹᱰᱤ ᱱᱟᱯᱟᱭ ᱫᱟᱜ ᱟᱯᱮ ᱠᱟᱱᱟᱭ ᱟᱞᱮ ᱥᱮᱫ ᱫᱚ ᱫᱟᱜ ᱨᱮᱭᱟᱜ ᱫᱚᱢᱮ ᱟᱱᱟᱴ
ᱦᱳᱭ ᱟᱱᱟᱴ ᱫᱚ ᱛᱟᱦᱮᱱ ᱜᱮᱭᱟ ᱛᱚ ᱱᱤᱛᱚᱜ ᱫᱚ
ᱦᱩᱢᱸ
ᱛᱟᱦᱚᱞᱮ ᱛᱩᱨᱢᱩᱡᱽ ᱠᱚᱫᱚᱯᱮ ᱨᱚᱦᱚᱭ ᱵᱟᱲᱟ ᱠᱟᱫᱟ ᱥᱮ ᱵᱟᱝ
ᱛᱚᱨᱢᱩᱡᱽ ᱫᱚ ᱨᱚᱦᱚᱭ ᱫᱚ ᱨᱚᱦᱚᱭ ᱦᱩᱭ ᱟᱠᱟᱱᱟ ᱟᱨᱦᱚᱸ ᱛᱩᱨᱢᱩᱡᱽ ᱛᱮ ᱥᱚᱥᱟ ᱠᱚ ᱟᱭᱢᱟ ᱠᱤᱪᱷᱩ ᱜᱮ ᱨᱚᱦᱚᱭ ᱦᱩᱭ ᱟᱠᱟᱱᱟ
ᱟᱨ ᱟᱞᱩ ᱠᱚᱸᱰᱷᱟ ᱠᱚ ᱵᱟᱝᱯᱮ ᱨᱚᱦᱚᱭ ᱠᱮᱫᱟ
ᱟᱞᱩ ᱠᱚ ᱟᱞᱩ ᱫᱚ ᱵᱟᱞᱮ ᱨᱚᱦᱚᱭ ᱠᱟᱫᱟ ᱟᱞᱮ ᱫᱚ ᱠᱚᱯᱤ ᱞᱮ ᱨᱚᱦᱚᱭ ᱠᱟᱫᱟ ᱟᱨ ᱵᱮᱸᱜᱟᱲ
ᱟᱭᱢᱟ ᱜᱮᱵᱤᱱ ᱨᱚᱦᱚᱭ ᱠᱟᱫᱽᱟ ᱵᱟᱝ ᱟᱞᱮ ᱱᱚᱛᱮ ᱫᱚ ᱱᱤᱛᱚᱜ ᱫᱚ ᱚᱱᱟ ᱠᱚᱜᱮ ᱢᱮᱱᱟᱜᱼᱟ ᱛᱩᱨᱢᱩᱡᱽ ᱟᱨ ᱵᱮᱸᱜᱟᱲ ᱟᱨ ᱵᱤᱞᱟᱹᱛᱤ ᱢᱟᱹᱨᱤᱪ
ᱚᱦᱳ ᱢᱟᱹᱨᱤᱪ ᱫᱚ ᱛᱟᱦᱚᱞᱮ ᱫᱚᱢᱮ ᱡᱚ ᱣᱟᱠᱟᱱ ᱛᱟᱯᱮᱭᱟ ᱥᱮ ᱪᱮᱫ
ᱦᱮᱸ ᱫᱚᱢᱮ ᱜᱮ ᱡᱚ ᱟᱠᱟᱱᱟᱱ ᱛᱟᱹᱞᱤᱧᱟ
ᱩᱸ ᱪᱮᱫ ᱢᱟᱹᱨᱤᱪ ᱪᱚ ᱵᱤᱱ ᱨᱚᱦᱚᱭᱟᱠᱟᱫ
ᱩᱸ ᱡᱟᱦᱟᱸ ᱠᱚ ᱞᱟᱹᱭᱟ ᱦᱩᱲᱩ ᱢᱟᱹᱨᱤᱪ ᱟᱨ ᱚᱱᱟ ᱠᱚᱸᱰᱷᱟ ᱢᱟᱹᱨᱤᱪ ᱡᱮᱧᱞᱮᱧᱟᱜ ᱢᱟᱹᱨᱤᱪ ᱫᱚ ᱚᱱᱠᱟ ᱫᱚ ᱵᱟᱝᱞᱤᱧ ᱨᱚᱦᱚᱭ ᱟᱠᱟᱫᱟ
ᱚ ᱟᱹᱞᱤᱧᱟᱜ ᱦᱚᱸ ᱥᱮᱫᱟᱭ ᱨᱮ ᱢᱤᱫᱴᱮᱱ ᱢᱟᱹᱨᱤᱪ ᱫᱟᱨᱮ ᱛᱟᱦᱮᱸ ᱠᱟᱱ ᱛᱟᱞᱤᱧᱟ ᱦᱩᱲᱩ ᱢᱟᱹᱨᱤᱪ ᱛᱟ ᱨᱮ ᱟᱫᱚ ᱚᱱᱟᱜᱮ ᱱᱮᱛᱟᱨ ᱦᱚᱸ ᱢᱟᱱᱮ ᱢᱟᱹᱨᱤᱪᱚᱜ ᱡᱚᱜ ᱠᱟᱱ ᱜᱮᱭᱟ ᱟᱫᱚ ᱚᱱᱟ ᱠᱷᱟᱹᱛᱤᱨ ᱨᱚᱦᱚᱭ ᱵᱟᱲᱟ ᱫᱚ ᱵᱟᱝ ᱦᱩᱭ ᱞᱮᱱᱟ ᱢᱟᱹᱨᱤᱪ ᱫᱚ
ᱦᱩᱸ ᱵᱩᱡᱷᱟᱣ ᱠᱮᱫ ᱫᱟᱞᱤᱧ
ᱟᱨ ᱛᱟᱦᱚᱞᱮ ᱢᱟᱹᱨᱤᱪ ᱫᱚ ᱪᱟᱥ ᱟᱠᱟᱫᱟ ᱵᱤᱱ ᱥᱮ ᱟᱹᱵᱤᱱ ᱚᱲᱟᱜ ᱡᱚᱢᱞᱮᱠᱟ ᱜᱮ?
ᱢᱟᱹᱨᱤᱪ ᱜᱮ ᱞᱤᱧ ᱪᱟᱥ ᱟᱠᱟᱫᱟ ᱚᱲᱟᱜ ᱡᱚᱢ ᱞᱮᱠᱟ ᱦᱚᱸ ᱪᱮᱫ ᱞᱮᱠᱟᱞᱤᱧ ᱵᱮᱤᱱᱟ-ᱟ ᱟᱫᱚ᱾ ᱮᱠᱟᱱ ᱛᱮᱞᱤᱧ ᱪᱟᱥ ᱩᱛᱩ ᱮᱢᱟᱱ ᱠᱟᱫᱟ
ᱚ ᱛᱟᱦᱚᱞᱮ ᱵᱤᱞᱤᱜ ᱠᱟᱱ ᱛᱟᱵᱤᱱᱟ ᱵᱟᱝ ᱥᱮ ᱵᱟ?
ᱦᱩᱸ ᱵᱤᱞᱤ ᱫᱚ ᱵᱟᱝ ᱟᱫᱚ ᱜᱟᱫᱟᱨ ᱞᱮᱠᱷᱟᱱ ᱜᱮ ᱟᱞᱤᱧ ᱫᱚᱞᱮᱧ ᱟᱠᱷᱨᱤᱧ ᱮᱫᱟ
ᱵᱮᱨᱮᱞᱟᱜ ᱜᱮ?
ᱦᱮᱸ ᱵᱮᱨᱮ ᱞᱟᱜ ᱜᱮ
ᱚ ᱟᱞᱮ ᱦᱚᱸ ᱚ ᱱᱤᱭᱟᱹ ᱪᱟᱞᱟᱣᱟᱱ ᱥᱮᱨᱢᱟᱟᱨ ᱨᱮ ᱢᱟᱞᱤᱥ ᱢᱟᱹᱨᱤᱪ ᱞᱮ ᱪᱟᱥ ᱞᱮᱫᱟ ᱟᱫᱚ ᱟᱞᱮ ᱫᱚ ᱵᱤᱞᱤ ᱠᱟᱛᱮ ᱜᱮᱞᱮ ᱪᱟᱥ ᱠᱟᱫ ᱛᱟᱦᱮᱸᱫ ᱚᱱᱠᱟ ᱜᱮ ᱯᱟᱹᱭᱠᱟᱹᱨᱤ ᱠᱚ ᱦᱤᱡᱩᱜ ᱠᱟᱱ ᱛᱟᱦᱮᱸᱫ ᱚᱲᱟᱜ ᱚᱲᱟᱜ ᱩᱱᱠᱩ ᱜᱮᱞᱮ ᱟᱠᱷᱨᱤᱧ ᱟᱹᱠᱩ ᱠᱟᱱ ᱛᱟᱦᱮᱫ
ᱟᱪᱪᱷᱟ ᱟᱪᱪᱷᱟ
ᱟᱹᱵᱤᱱ ᱫᱚ ᱛᱟᱦᱚᱞᱮ ᱦᱟᱴ ᱨᱮ ᱫᱩᱲᱩᱵ ᱠᱟᱛᱮᱫ ᱵᱤᱱ ᱟᱠᱷᱨᱤᱧ ᱜᱮᱭᱟ?
ᱵᱟᱝ ᱦᱟᱴ ᱨᱮᱫᱚ ᱵᱟᱝ ᱮᱠᱟᱞᱛᱮ ᱯᱟᱹᱭᱠᱟᱹᱨ ᱴᱷᱮᱱ ᱜᱮ
ᱚᱸ ᱛᱤᱱᱟᱹᱜ ᱠᱟᱛᱮ ᱪᱚᱝ ᱜᱚᱱᱚᱝ ᱫᱚ?
ᱦᱟᱴ ᱨᱮᱫᱚ ᱚᱱᱠᱟ ᱫᱚ ᱵᱟᱝ ᱟᱠᱷᱨᱤᱧᱚᱜ ᱜᱮᱭᱟ ᱛᱚ ᱛᱟᱦᱞᱮ ᱯᱟᱹᱭᱠᱟᱹᱨ ᱴᱷᱮᱱ ᱜᱮᱤᱧ ᱟᱠᱷᱨᱤᱧᱟ ᱵᱟᱨ ᱯᱮ ᱵᱚᱥᱛᱟ ᱠᱟᱛᱮᱜ ᱩᱰᱩᱠᱚᱜᱼᱟ ᱫᱤᱱᱟᱹᱢ ᱦᱤᱞᱟᱹᱜ
ᱛᱤᱱᱟᱹᱜ ᱠᱟᱛᱮ ᱜᱚᱱᱚᱝ ᱟᱯᱮᱥᱮᱫ ᱫᱚ ᱢᱟᱨᱟᱹᱨᱤᱪ ᱨᱮᱭᱟᱜ?
ᱱᱤᱛᱚᱜ ᱪᱟᱞᱟᱜ ᱠᱟᱱᱟ ᱱᱚᱛᱮ ᱜᱚᱱᱚᱝ ᱠᱩᱲᱤ ᱴᱟᱠᱟ ᱠᱟᱛᱮᱜ ᱡᱚ
ᱚ ᱛᱟᱦᱚᱞᱮ ᱵᱟᱨᱥ ᱤᱭᱟᱹ ᱵᱟᱨᱥᱚ ᱴᱟᱠᱟ ᱤᱭᱟᱹ ᱠᱤᱞᱳ ᱵᱟᱝ?
ᱦᱳᱭ
ᱟᱯᱮᱜᱮ ᱟᱯᱮᱥᱮᱫ ᱜᱮ ᱫᱚᱢᱮ ᱫᱟᱢ ᱟᱞᱮ ᱥᱮᱫ ᱫᱚ ᱵᱟᱝ ᱢᱤᱫᱥᱟᱭ ᱴᱟᱠᱟ ᱠᱟᱛᱮᱫ ᱠᱤᱞᱳ ᱪᱟᱞᱟᱜ ᱠᱟᱱᱟ᱾
ᱟᱪᱪᱷᱟ ᱟᱪᱷᱟ ᱟᱪᱷᱟ
ᱛᱟᱦᱚᱞᱮ ᱵᱤᱱ ᱞᱟᱹᱭ ᱠᱮᱫ ᱛᱩᱨᱵᱩᱡᱽ ᱦᱚᱚᱵᱤᱱ ᱨᱚᱦᱚᱭ ᱟᱠᱟᱫᱟ ᱥᱮ ᱛᱟᱦᱚᱞᱮ ᱚᱱᱟ? ᱛᱩᱨᱢᱩᱡᱽ ᱫᱚ ᱵᱤᱞᱤᱜ ᱠᱟᱱ ᱛᱟᱵᱤᱱᱟ ᱥᱮ ᱵᱟᱝ?
ᱦᱮᱸ ᱵᱤᱞᱤᱜ ᱠᱟᱱᱟ ᱟᱫᱚ ᱡᱚᱠᱷᱚᱱ ᱫᱟᱜ ᱟᱞᱤᱧ ᱠᱟᱱᱟ ᱟᱫᱚ ᱟᱨᱮᱞ ᱟᱹᱞᱤᱧ ᱠᱟᱱᱟᱭ ᱥᱮ ᱥᱟᱶ ᱥᱟᱶᱛᱮ᱾
ᱦᱩᱸ
ᱚᱱᱟ ᱛᱤᱨ ᱟᱹᱰᱤᱜᱟᱱ ᱛᱩᱨᱵᱩᱡ ᱜᱮ ᱟᱹᱞᱤᱧᱟᱜ ᱥᱮᱭᱟᱜ ᱠᱟᱱ ᱛᱟᱹᱞᱤᱧᱟ ᱟᱫᱚ ᱟᱫᱚ ᱵᱟᱝᱠᱚ ᱦᱩᱭᱩᱜ ᱵᱟᱝᱠᱚ ᱯᱟᱹᱭᱠᱟᱹᱨ ᱠᱚᱦᱚᱸ ᱵᱟᱝᱠᱚ ᱦᱮᱡ ᱮᱢᱟᱱᱚᱜ ᱠᱟᱱᱟ ᱡᱮᱠᱚ ᱤᱫᱤᱭᱟ
ᱚᱸ ᱟᱞᱮ ᱥᱮᱫ ᱫᱚ ᱵᱟᱝ ᱵᱟᱝ ᱮ ᱫᱟᱜ ᱮ ᱛᱮ ᱦᱩᱭᱜᱮ ᱵᱟᱝ ᱦᱩᱭᱩᱜ ᱠᱟᱱᱟ ᱱᱚᱱᱛᱮ ᱛᱚᱨᱢᱩᱡᱽ ᱦᱚᱸ ᱡᱚ ᱦᱚᱸ ᱟᱨᱤ ᱡᱚᱜᱼᱟ ᱫᱚᱢᱮ ᱥᱤᱛᱩᱝ ᱫᱟᱭ ᱟᱨᱦᱚᱸ ᱦᱩᱲᱩ ᱫᱟᱜ ᱵᱷᱟᱵ ᱛᱮ ᱵᱟᱞᱮ ᱨᱚᱦᱚᱭ ᱫᱟᱲᱮᱜ ᱠᱟᱱᱟ ᱫᱟᱜ ᱵᱟᱝᱛᱮ ᱪᱮᱫ ᱦᱚᱸ ᱵᱟᱝᱠᱚ ᱪᱤᱠᱟᱹ ᱫᱟᱲᱮᱜ ᱠᱟᱱᱟ᱾
ᱛᱟᱦᱚᱞᱮ ᱚᱱᱛᱮ ᱥᱚᱥᱟ ᱵᱤᱱ ᱞᱟᱹᱭᱟ ᱨᱚᱦᱚᱭ ᱠᱟᱫᱟᱵᱤᱱ ᱚᱱᱛᱮ ᱛᱤᱱᱟᱹᱜ ᱠᱟᱛᱮᱫ ᱥᱚᱥᱟ ᱦᱤᱨᱟᱹ?
ᱚ ᱠᱷᱤᱨᱟᱹ ᱚᱱᱟ ᱫᱚ ᱢᱚᱬᱮᱥᱚ ᱴᱟᱠᱟ ᱜᱚᱱᱚᱝ ᱢᱟᱱᱮ ᱠᱮᱡᱤ ᱨᱮ᱾
ᱟᱹᱰᱤ ᱟᱭᱢᱟ ᱫᱚ
ᱦᱩᱸ ᱟᱭᱢᱟ ᱜᱮ ᱱᱚᱱᱛᱮ ᱫᱚ ᱩᱱᱟᱹᱜ ᱵᱟᱝᱠᱚ ᱪᱟᱥ ᱜᱮᱭᱟ᱾ ᱟᱹᱞᱤᱧ ᱦᱚᱸ ᱚᱱᱟ ᱥᱚᱥᱟ ᱫᱚ ᱟᱹᱰᱤ ᱠᱚᱥᱴᱚ ᱛᱮᱞᱤᱧ ᱡᱚ ᱦᱚᱪᱚ ᱠᱟᱫᱟ ᱜᱟᱰᱟ ᱫᱷᱟᱨᱮ ᱞᱤᱧ ᱨᱚᱦᱚᱭ ᱠᱟᱜ ᱛᱮ ᱫᱤᱱᱟᱹᱢ ᱜᱮ ᱫᱟᱜ ᱞᱤᱧ ᱟᱨᱮᱭᱟᱜᱼᱟ ᱚᱱᱟ ᱠᱷᱟᱹᱛᱤᱨ
ᱟᱪᱪᱷᱟ ᱵᱩᱡᱟᱹᱣ ᱠᱮᱫᱟ ᱞᱤᱧ
ᱦᱩᱸᱜ ᱚᱸ
ᱛᱟᱞᱦᱮ ᱟᱨ ᱚᱱᱠᱟ ᱪᱮᱫ ᱵᱤᱱ ᱨᱚᱦᱚᱭ ᱮᱢᱟᱱ ᱟᱠᱟᱫᱟ?
ᱟᱨ ᱞᱤᱧ ᱨᱚᱦᱚᱭ ᱟᱠᱟᱫᱟ ᱟᱹᱞᱩ ᱞᱤᱧ ᱨᱚᱦᱚᱭ ᱟᱠᱟᱫᱟ ᱚᱱᱟ ᱦᱚᱸ ᱫᱚᱢᱮ ᱠᱟᱹᱢᱤ ᱛᱚ ᱚᱲᱟᱜ ᱨᱮ ᱟᱠᱟᱴᱟᱜ ᱟᱱᱟᱡ ᱠᱚᱜᱮᱞᱤᱧ ᱧᱮᱞᱟᱜᱼᱟ ᱚᱱᱟ ᱠᱷᱟᱹᱛᱤᱨ ᱟᱞᱩ ᱥᱮᱫ ᱫᱚ ᱱᱚᱡᱚᱨ ᱜᱮ ᱵᱟᱞᱤᱧ ᱮᱢ ᱫᱟᱲᱮ ᱠᱟᱫᱟ ᱚᱠᱟᱴᱟᱜ ᱯᱚᱨᱡᱟᱭ ᱨᱮ ᱢᱮᱱᱟᱜ ᱛᱟᱞᱤᱧᱟ
ᱟᱪᱪᱷᱟ ᱟᱪᱪᱷᱟ ᱟᱪᱪᱷᱟ
ᱚᱱᱟᱦᱚᱸ ᱢᱚᱱᱮ ᱠᱟᱫᱟᱞᱤᱧ ᱠᱟᱹᱢᱤᱱ ᱫᱟᱨᱟᱭ ᱛᱮ ᱠᱟᱹᱴᱤᱡ ᱞᱤᱧ ᱯᱩ ᱵᱟᱲᱟ ᱦᱚᱪᱚ ᱠᱚᱣᱟ
ᱦᱩᱸ ᱚᱱᱛᱮ ᱫᱚ ᱛᱤᱱᱟᱹᱜ ᱠᱟᱛᱮ ᱡᱟᱦᱟᱸ ᱵᱤᱱ ᱯᱩ ᱦᱚᱪᱚ ᱠᱚᱣᱟ ᱩᱱᱠᱩ ᱠᱟᱹᱢᱤ ᱦᱚᱲ ᱠᱚᱣᱟ ᱛᱤᱱᱟᱹᱜ ᱠᱟᱛᱮ ᱚᱱᱛᱮ ᱫᱚ ᱜᱚᱱᱚᱝ ᱛᱟᱠᱚ
ᱮᱸᱻ ᱯᱮᱥᱟᱭ ᱴᱟᱠᱟ
ᱟᱹᱰᱤ ᱟᱭᱢᱟ ᱜᱮᱫᱚ ᱱᱚᱛᱮ ᱫᱚ ᱩᱱᱟᱹᱜ ᱟᱛᱮ ᱫᱚ ᱜᱚᱱᱚᱝ ᱵᱟᱝ ᱠᱟᱱ ᱛᱟᱠᱚᱣᱟ ᱢᱤᱫᱥᱟᱭ ᱢᱚᱬᱮ ᱜᱮᱞ ᱠᱷᱟᱱ ᱜᱮ ᱩᱱᱠᱩ ᱫᱚᱠᱚ ᱦᱮᱸᱭᱟ ᱟᱨ ᱡᱚᱢ ᱧᱩ ᱛᱚ ᱟᱞᱤᱧ ᱜᱮᱞᱤᱧ ᱮᱢᱟ ᱠᱚ ᱠᱟᱱᱟ ᱥᱮ
ᱟᱯᱮᱥᱮᱫ ᱜᱮ ᱛᱟᱦᱞᱮ ᱟᱹᱰᱤ ᱱᱟᱯᱟᱭ ᱩᱱᱟᱹᱜ ᱠᱚᱢ ᱜᱚᱱᱚᱝ ᱛᱮᱠᱚ ᱠᱟᱹᱢᱤᱭᱟ ᱟᱞᱮᱥᱮᱫ ᱨᱮᱱ ᱠᱟᱹᱢᱤ ᱫᱚ ᱚᱝᱠᱟ ᱫᱚ ᱵᱟᱝ
ᱯᱮᱥᱟᱭ ᱴᱟᱠᱟ ᱪᱷᱟᱲᱟ ᱠᱟᱹᱢᱤ ᱵᱟᱢ ᱠᱟᱹᱢᱤ ᱦᱚᱪᱚ ᱫᱟᱲᱮᱭᱟᱠᱚᱣᱟ ᱟᱨᱦᱚᱸ ᱚᱱᱟ ᱥᱟᱶᱛᱮ ᱡᱚᱢ ᱮᱢᱟ ᱠᱚ ᱦᱩᱭᱩᱜᱼᱟ᱾ ᱟᱨᱦᱚᱸ ᱠᱟᱹᱢᱤ ᱢᱟ
ᱤᱨᱟᱹᱞ ᱴᱟᱲᱟᱝ ᱨᱮᱠᱚ ᱮᱛᱚᱦᱚᱵᱟ ᱟᱨ ᱢᱚᱬᱮ ᱴᱟᱲᱟᱝ ᱛᱮᱠᱚ ᱢᱩᱪᱟᱹᱫᱟ ᱚᱱᱟ ᱨᱮᱭᱟᱜ ᱜᱮ ᱩᱱᱟᱹᱜ ᱜᱚᱱᱚᱝ ᱠᱚ ᱦᱟᱛᱟᱣᱟ
ᱡᱚᱸ
ᱟᱹᱞᱤᱧ ᱫᱚ ᱠᱟᱹᱢᱤᱱ ᱫᱚ ᱵᱟᱝᱞᱤᱧ ᱞᱟᱜᱟᱣ ᱠᱟᱜ ᱠᱚᱣᱟ ᱢᱚᱱᱮᱭ ᱫᱟᱞᱤᱧ ᱞᱟᱜᱟᱣ ᱠᱚᱣᱟᱞᱤᱧ ᱜᱟᱯᱟ ᱢᱮᱭᱟᱝ ᱠᱷᱚᱱ ᱮᱠᱞᱟ ᱛᱮᱫᱚ ᱵᱟᱝᱞᱤᱧ ᱠᱟᱹᱢᱤ ᱫᱟᱲᱮᱜ ᱠᱟᱱᱟ
ᱦᱩᱸ
ᱟᱹᱵᱤᱱ ᱫᱚ ᱛᱟᱦᱚᱞᱮ ᱡᱟᱦᱟᱸ ᱵᱤᱱ ᱪᱟᱥ ᱚᱱᱟ ᱫᱚ ᱟᱹᱵᱤᱱ ᱛᱮᱜᱮ
ᱦᱮᱸ ᱨᱚᱦᱚᱭ ᱫᱚ, ᱨᱚᱦᱚᱭ ᱫᱚ ᱟᱹᱞᱤᱧ ᱜᱮᱞᱤᱧ ᱨᱚᱦᱚᱭᱟ ᱢᱮᱱᱠᱷᱟᱱ ᱡᱟᱦᱟᱸ ᱡᱚᱠᱷᱚᱱ ᱯᱩ ᱦᱩᱭᱩᱜᱼᱟ ᱦᱮᱸᱥᱮ ᱩᱱᱫᱚ ᱠᱟᱹᱢᱤ ᱞᱤᱧ ᱞᱟᱜᱟᱣ ᱠᱚᱣᱟ ᱵᱟᱝᱠᱷᱟᱱ ᱫᱚ ᱚᱱᱟ ᱫᱚ ᱵᱟᱝᱞᱤᱧ ᱫᱟᱲᱮᱭᱟᱜᱼᱟ ᱮᱠᱞᱟ ᱛᱮᱫᱚ
ᱚᱸ ᱟᱹᱵᱤᱱᱟᱜ ᱠᱷᱮᱛ ᱠᱚᱫᱚ ᱛᱟᱦᱚᱞᱮ ᱰᱷᱮᱨ ᱜᱮ ᱛᱟᱵᱤᱱᱟ ᱵᱟᱝ ᱩᱱᱟᱹᱜ ᱠᱤᱪᱷᱩ ᱵᱤᱱ ᱪᱟᱥ ᱜᱮᱭᱟ
ᱦᱮᱸ ᱟᱫᱚ ᱮᱠᱞᱟ ᱛᱮᱦᱚᱸ ᱛᱚ ᱵᱟᱝ ᱜᱟᱱᱚᱜᱼᱟ ᱛᱚ ᱵᱟᱠᱷᱟᱱ ᱮᱠᱞᱟᱛᱮ ᱡᱩᱫᱤ ᱞᱤᱧ ᱜᱟᱱ ᱫᱟᱲᱮᱭᱟᱜ ᱠᱮᱭᱟ ᱛᱟᱦᱚᱞᱮ ᱮᱠᱞᱟ ᱛᱮᱜᱮ ᱦᱟᱸ ᱞᱤᱧ ᱯᱩ ᱠᱮᱭᱟ ᱥᱮ ᱥᱩᱫᱩ ᱨᱚᱦᱚᱭ ᱛᱮᱫ ᱜᱮ ᱟᱹᱞᱤᱧ ᱮᱠᱞᱟ ᱛᱮᱞᱤᱧ ᱨᱚᱦᱚᱭᱟ ᱟᱨ ᱯᱩ ᱥᱳᱢᱚᱹᱭ ᱫᱚᱞᱤᱧ ᱠᱟᱹᱢᱤᱱ ᱠᱚᱣᱟ
ᱚᱸ ᱟᱵᱤᱱ ᱜᱮ ᱱᱟᱯᱟᱭ
ᱦᱳᱭ
ᱟᱹᱞᱤᱧᱟᱜ ᱫᱚ ᱡᱟᱦᱟᱸ ᱢᱟᱱᱮ ᱦᱩᱲᱩ ᱠᱷᱮᱛ ᱠᱚ ᱢᱮᱱᱟᱜᱼᱟ ᱚᱱᱟ ᱠᱚᱫᱚ ᱠᱟᱹᱴᱤᱡ ᱠᱚᱢ ᱧᱚᱜ ᱜᱮᱛᱟᱟᱞᱤᱧᱟ ᱡᱟᱦᱟᱸᱨᱮ ᱦᱩᱲᱩ ᱠᱚ ᱪᱟᱥ ᱜᱟᱱᱚᱜᱼᱟ
ᱦᱳᱭ
ᱟᱫᱚ ᱚᱱᱟ ᱠᱷᱟᱹᱛᱤᱨ ᱛᱮ ᱦᱩᱲᱩ ᱛᱮᱫᱚ ᱦᱩᱲᱩ ᱠᱚᱫᱚ ᱱᱤᱡᱮ ᱛᱮᱜᱮ ᱟᱹᱞᱤᱧ ᱦᱚᱞᱤᱧ ᱨᱚᱦᱚᱭᱟ
ᱦᱮᱸ
ᱟᱨ ᱡᱟᱦᱟᱸ ᱥᱟᱥᱟ ᱞᱤᱧ ᱨᱚᱦᱚᱭ ᱚᱱᱟ ᱨᱮᱦᱚᱸ ᱟᱹᱞᱤᱧ ᱛᱮᱜᱮ ᱫᱟᱜ ᱞᱤᱧ ᱮᱢᱟᱜ ᱠᱟᱱᱟ
ᱦᱩᱸ
ᱟᱨ ᱛᱚᱨᱢᱩᱡᱽ ᱦᱚᱸ ᱟᱹᱞᱤᱧ ᱜᱮᱞᱤᱧ ᱧᱮᱞᱟᱜ ᱠᱟᱱᱟ ᱥᱩᱫᱩ ᱚᱱᱮ ᱟᱞᱩ ᱥᱮᱫ ᱠᱟᱹᱴᱤᱡ ᱱᱚᱡᱚᱨ ᱵᱟᱞᱤᱧ ᱮᱢ ᱫᱟᱲᱮᱭᱟᱜ ᱠᱟᱱᱟ ᱚᱱᱟᱜ ᱜᱮ ᱠᱟᱹᱢᱤ ᱞᱟᱜᱟᱣ ᱞᱤᱧ ᱢᱚᱱᱮᱭᱮᱫᱟ ᱟᱨᱦᱚᱸ ᱟᱞᱤᱧ ᱞᱤᱧ ᱢᱚᱱᱮᱭᱮᱫᱟ ᱟᱹᱞᱤᱧ ᱦᱚᱸ ᱠᱤᱪᱷᱩᱜᱟᱱ ᱫᱟᱨᱮ ᱞᱤᱧ ᱨᱚᱦᱚᱭᱟ
ᱪᱮᱫ ᱪᱮᱫ ᱫᱟᱨᱮ ᱠᱚ ᱨᱚᱦᱚᱭᱟ
ᱥᱟᱨᱡᱚᱢ ᱫᱟᱨᱮ ᱠᱚ ᱥᱮᱜᱩᱱ ᱫᱟᱨᱮ ᱠᱚ ᱢᱚᱱᱮ ᱠᱟᱫᱟᱞᱤᱧ ᱨᱚᱦᱚᱭᱟᱞᱤᱧ ᱠᱟᱹᱴᱤᱡ
ᱟᱹᱵᱤᱱ ᱨᱚᱦᱚᱭ ᱵᱤᱱ ᱚᱱᱟ ᱠᱚᱫᱚ ᱟᱞᱚᱵᱤᱱ ᱨᱚᱦᱚᱭᱟ ᱟᱹᱵᱤᱱ ᱨᱚᱦᱚᱭ ᱵᱤᱱ ᱩᱞ ᱫᱟᱨᱮ ᱨᱚᱦᱚᱭ ᱵᱤᱱ ᱟᱨ ᱯᱤᱭᱟᱹᱨᱤ ᱫᱟᱨᱮ
ᱦᱮᱸ ᱟᱹᱰᱤ ᱱᱟᱯᱟᱭ ᱵᱤᱱ ᱞᱟᱹᱭ ᱟᱠᱟᱫᱟ ᱡᱟᱜᱮ ᱚᱱᱟ ᱫᱟᱨᱮ ᱠᱷᱚᱱᱟᱜ ᱫᱚ ᱡᱚ ᱠᱚ ᱧᱟᱢᱚᱜᱼᱟ ᱵᱟᱝ
ᱦᱸᱩ ᱥᱟᱨᱟ ᱵᱚᱪᱷᱚᱨ ᱵᱤᱱ ᱚᱱᱟ ᱫᱚᱵᱤᱱ ᱟᱨᱡᱟᱣ ᱫᱟᱲᱮᱭᱟᱜᱼᱟ ᱵᱚᱪᱷᱚᱨ ᱢᱤᱫ ᱫᱷᱟᱣ ᱵᱷᱟᱞᱞᱤ ᱜᱮᱵᱤᱱ ᱟᱨᱡᱟᱣᱟ
ᱦᱮᱸ ᱟᱫᱚ ᱱᱟᱜ ᱩᱞ ᱫᱟᱨᱮ ᱫᱚ ᱟᱹᱰᱤ ᱟᱢᱫᱟ ᱜᱮ ᱢᱮᱱᱟᱜ ᱛᱟᱞᱤᱧᱟ ᱢᱤᱫᱴᱮᱱ ᱩᱞ ᱨᱮᱱᱟᱜ ᱵᱟᱜᱟᱱ ᱦᱚᱸ ᱢᱮᱱᱟᱜ ᱛᱟᱹᱟᱞᱤᱧᱟ ᱟᱫᱚ ᱚᱱᱟ ᱠᱷᱟᱹᱛᱤᱨ ᱞᱤᱧ ᱢᱚᱱᱮᱭᱮᱫᱟ ᱡᱮ ᱮᱴᱟᱜ ᱫᱟᱨᱮ ᱠᱚᱜᱮᱞᱤᱧ ᱨᱚᱦᱚᱭ ᱠᱟᱜᱼᱟ ᱟᱨ ᱚᱱᱮ ᱟᱸᱡᱤᱨ ᱥᱮ ᱯᱤᱭᱟᱹᱨᱤ ᱫᱟᱨᱮ
ᱦᱮᱸ
ᱚᱱᱟ ᱫᱚ ᱵᱟᱹᱱᱩᱜ ᱛᱟᱹᱞᱤᱧᱟ ᱢᱚᱱᱮᱭ ᱠᱟᱫᱟᱞᱤᱧ ᱚᱱᱟ ᱦᱚᱸᱞᱤᱧ ᱨᱚᱦᱚᱭ ᱠᱟᱜᱼᱟ ᱜᱟᱹᱰᱭᱟᱹ ᱟᱲᱮ ᱨᱮ
ᱦᱸ ᱟᱵᱤᱱ ᱨᱚᱦᱚᱭ ᱵᱤᱱ ᱦᱟᱸᱜ ᱠᱚᱸᱰᱷᱟ ᱨᱚᱦᱚᱭ ᱵᱤᱱ ᱠᱚᱸᱰᱷᱟ ᱦᱚᱛᱚᱜ ᱜᱟᱹᱰᱭᱟᱹ ᱮᱲᱮᱨᱮ ᱚᱱᱟ ᱵᱷᱟᱜᱤ ᱦᱩᱭᱩᱜᱼᱟ ᱦᱚᱛᱚᱫ ᱠᱚᱸᱰᱷᱟ ᱫᱚ ᱵᱟᱝ ᱦᱩᱭᱩᱜᱼᱟ ᱵᱷᱟᱹᱜᱤ ᱫᱚ ᱟᱨ ᱦᱚᱛᱚᱫ ᱨᱚᱦᱚᱭ ᱵᱤᱱ ᱵᱷᱟᱹᱜᱮ ᱦᱩᱭᱩᱜᱼᱟ ᱦᱚᱛᱚᱫ ᱟᱨ ᱡᱷᱤᱸᱜᱟᱹ ᱚᱱᱟ ᱚᱱᱟ ᱫᱚ ᱦᱚᱛᱚᱜ ᱵᱷᱟᱞᱮ ᱜᱮ ᱜᱚᱱᱚᱝ ᱢᱮᱱᱟᱜᱼᱟ
ᱦᱩᱸ ᱜᱚᱱᱚᱝ ᱫᱚ ᱟᱢᱫᱟ ᱩᱛᱟᱹᱨ ᱠᱟᱛᱮᱜ ᱵᱟᱡᱟᱨ ᱨᱮ ᱡᱟ ᱟᱱᱟᱡ ᱠᱚᱨᱮᱱᱟᱜ ᱜᱚᱱᱚᱝ
ᱮᱠᱫᱚᱢ ᱜᱮ ᱟᱹᱵᱤᱱ ᱡᱟ ᱵᱤᱱ ᱞᱟᱹᱭᱠᱮᱫ
ᱪᱟᱥ ᱟᱠᱟᱫᱟ ᱚᱱᱟ ᱠᱚᱫᱚ ᱟᱹᱞᱤᱧ ᱫᱚ ᱵᱟᱝ ᱡᱚᱢ ᱥᱟᱱᱟ ᱞᱤᱧᱟ ᱮᱴᱟᱜ ᱠᱚᱜᱮ ᱡᱟᱦᱟᱸᱟᱭ ᱵᱟᱝᱞᱤᱧ ᱪᱟᱥ ᱟᱠᱟᱫᱟ ᱚᱱᱟ ᱠᱚᱜᱮ ᱡᱚᱢ ᱥᱟᱱᱟ ᱞᱤᱧᱟ ᱚᱱᱟ ᱠᱷᱟᱹᱛᱤᱨ ᱛᱮ ᱛᱮ ᱩᱱᱟᱜ ᱤᱭᱟᱹ ᱠᱟᱹᱣᱰᱤ ᱠᱚᱦᱚᱸ ᱫᱚᱢᱮ ᱠᱷᱚᱨᱪᱟᱜ ᱠᱟᱱᱟ
ᱱᱚᱝᱠᱟ ᱜᱮ ᱡᱟᱦᱟᱸᱭ ᱠᱚ ᱪᱟᱥ ᱥᱮ ᱩᱱᱠᱩ ᱫᱚ ᱵᱟᱝᱠᱚ ᱡᱚᱢᱟ ᱟᱨ ᱡᱟᱦᱟᱸᱭ ᱵᱟᱝᱠᱚ ᱪᱟᱥᱟ ᱩᱱᱠᱩ ᱜᱮ ᱡᱟᱹᱥᱛᱤ ᱠᱚ ᱡᱚᱢᱟ ᱡᱟᱦᱟᱸᱭ ᱡᱟᱦᱟᱱᱟᱜ ᱡᱮᱢᱚᱱ ᱟᱹᱵᱤᱱ ᱵᱤᱱ ᱞᱟᱹᱭ ᱫᱟ ᱡᱟᱦᱟᱸ ᱠᱚ ᱵᱟᱝ ᱵᱤᱱ ᱨᱚᱦᱚᱭ ᱠᱮᱫᱟ᱾ ᱚᱱᱟ ᱚᱱᱟ ᱠᱚᱫᱚ ᱟᱹᱵᱤᱱ ᱵᱤᱱ ᱨᱚᱦᱚᱭᱟ᱾
ᱵᱷᱟᱜᱮ ᱟᱹᱵᱤᱱ ᱫᱚ ᱛᱟᱦᱚᱞᱮ ᱪᱮᱫ ᱡᱚ ᱵᱤᱞᱤ ᱫᱟᱨᱮ ᱠᱚ ᱢᱮᱱᱟᱜ ᱛᱟᱵᱤᱱᱟ
ᱚᱱᱮ ᱞᱤᱧ ᱞᱟᱹᱭ ᱮᱫ ᱞᱟᱹᱭ ᱵᱟᱲᱟ ᱠᱮᱫ ᱫᱚ᱾
ᱪᱮᱫ ᱠᱚᱵᱤᱱ ᱞᱟᱹᱭ ᱠᱮᱫᱟ
ᱛᱩᱨᱢᱩᱡᱽ
ᱚᱱᱟ ᱫᱚ ᱵᱟᱝ ᱫᱟᱨᱮ ᱨᱮ ᱡᱚᱣᱟᱜ ᱚᱱᱟ ᱠᱚᱞᱤᱧ ᱞᱟᱹᱮᱫ